ᱜᱚᱝᱠᱮ ᱡᱚᱦᱟᱨ ᱜᱮ ᱾
ᱦᱳᱭ ᱡᱚᱦᱟᱨ ᱜᱮ ᱜᱚᱢᱠᱮ ᱡᱚᱦᱟᱨ ᱜᱮ
ᱛᱚ ᱜᱚᱝᱠᱮ ᱪᱮᱫ ᱞᱮᱠᱟ ᱢᱮᱱᱟᱜ ᱵᱤᱱᱟ
ᱦᱳᱭ ᱱᱤᱭᱟᱹ ᱥᱚᱭᱡᱚᱢ ᱫᱚ ᱦᱟᱸᱜ ᱜᱚᱝᱠᱮ ᱢᱚᱸᱡᱽ ᱧᱚᱜ ᱜᱮᱭᱟ ᱱᱤᱛᱚᱜ ᱫᱚ ᱦᱳᱭ ᱥᱮ ᱟᱨ ᱟᱹᱵᱤᱱ ᱜᱮ ᱜᱚᱢᱠᱮ ᱪᱮᱫ ᱠᱟ
ᱟᱹᱞᱤᱧ ᱦᱚᱸ ᱪᱟᱸᱫᱳ ᱵᱟᱜᱟ-ᱟᱜ ᱫᱟᱹᱭᱟ ᱫᱩᱞᱟᱹᱲ ᱛᱮ ᱱᱟᱯᱟᱭ ᱵᱟᱲᱟ ᱜᱮ
ᱦᱳᱭ ᱦᱳᱭ ᱦᱳᱭ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱥᱮ ᱪᱮᱫᱞᱮᱠᱟ
ᱦᱩ
ᱦᱳᱭ ᱟᱫᱚ ᱛᱟᱦᱚᱞᱮ ᱞᱤᱧ ᱞᱟᱹᱭᱮᱫᱼᱟ ᱠᱟᱹᱢᱤ ᱠᱚᱫᱚ ᱛᱤᱱᱟᱹᱜ ᱜᱟᱱ ᱵᱚᱱ ᱨᱟᱠᱟᱵ ᱠᱮᱭᱟ ᱡᱟᱦᱟᱸ ᱪᱟᱥ ᱠᱟᱹᱢᱤ ᱛᱟᱵᱚᱱ ᱫᱚ
ᱪᱟᱥ ᱠᱟᱹᱢᱤ ᱫᱚ ᱱᱚᱜᱼᱚᱭ ᱫᱟᱜ ᱡᱟᱹᱲᱤ ᱮᱦᱚᱵ ᱠᱟᱫᱟᱭ ᱛᱚ ᱟᱫᱚ ᱱᱤᱛᱚᱜ ᱠᱷᱚᱱ ᱜᱮ ᱦᱟᱸᱜ ᱵᱟᱹᱭᱦᱟᱹᱲ ᱠᱚ ᱞᱟᱦᱟ ᱦᱩᱭ ᱠᱟᱱᱟ ᱵᱟᱹᱫᱽ ᱠᱚᱫᱚ ᱟᱹᱨᱤ ᱫᱟᱜᱚᱜᱼᱟ
ᱦᱳᱭ ᱦᱳᱭ ᱦᱳᱭ
ᱟᱨ ᱜᱚᱝᱠᱮ ᱟᱯᱮ ᱥᱮᱱᱟᱜ ᱪᱟᱥ ᱠᱟᱹᱢᱤ ᱛᱤᱱᱟᱹᱜ ᱴᱟ ᱞᱟᱦᱟᱣᱱᱟ
ᱦᱳᱭ ᱜᱚᱝᱠᱮ ᱟᱞᱮ ᱥᱮᱱᱟᱜ ᱪᱟᱥ ᱠᱟᱹᱢᱤ ᱫᱚ ᱦᱜ ᱞᱟᱦᱟ ᱧᱚᱜ ᱟᱠᱟᱱ ᱜᱮᱭᱟ ᱜᱟᱵᱟᱜ ᱜᱟᱵᱟᱜ ᱠᱷᱮᱛ ᱠᱚᱫᱚ ᱦᱟᱸᱜ ᱞᱮ ᱯᱩᱨᱟᱹᱣ ᱧᱚᱜ ᱠᱟᱫᱟ ᱦᱟᱸᱜ
ᱚ
ᱟᱫᱚ ᱜᱚᱝᱚᱢᱠᱮ ᱞᱤᱧ ᱞᱟᱹᱭᱮᱫᱼᱟ
ᱦᱮᱸ ᱞᱟᱹᱭ ᱵᱮᱱ
ᱡᱟᱦᱟᱸ ᱛᱤᱱᱟᱹᱜ ᱜᱮ ᱱᱚᱝᱠᱟ ᱴᱟᱭᱤᱢ ᱠᱚ ᱮᱢ ᱠᱟᱜ ᱞᱟᱝ ᱱᱩᱠᱩ ᱢᱟᱨᱟᱝ ᱵᱚᱦᱚᱜ ᱥᱮᱬᱟ ᱵᱚᱜ ᱠᱚ ᱱᱚᱣᱟ ᱢᱩᱫᱽ ᱨᱮᱜᱮ ᱢᱤᱫᱴᱮᱱ ᱥᱟᱛᱟᱢ ᱤᱫᱤ ᱠᱟᱛᱮᱜ ᱞᱟᱝ ᱜᱟᱯᱟᱞ ᱢᱟᱨᱟᱨᱟᱣ ᱞᱮᱱᱠᱷᱟᱱ ᱜᱮ ᱦᱟᱸᱜ ᱟᱴᱠᱟᱨ ᱠᱚᱜᱟ ᱥᱮ ᱪᱮᱫ ᱞᱮᱠᱟ
ᱦᱮᱸ ᱢᱚᱡᱽ ᱜᱮ ᱦᱩᱭ ᱠᱚᱜᱼᱟ᱾
ᱦᱳᱭ ᱦᱳᱭ
ᱟᱫᱚ ᱚᱠᱟᱴᱟᱜ ᱥᱟᱛᱟᱢ ᱞᱟᱝ ᱥᱟᱵ-ᱟ
ᱦᱳᱭ ᱟᱫᱚ ᱱᱚᱣᱟ ᱠᱷᱟᱴᱚ ᱢᱟᱪᱷᱟ ᱚᱠᱛᱚ ᱨᱮᱜᱮ ᱥᱟᱛᱟᱢ ᱫᱚ ᱟᱹᱞᱤᱧ ᱞᱤᱧ ᱢᱚᱱᱮᱭᱟ ᱡᱟᱦᱟᱸᱱᱟᱜ ᱟᱵᱚ ᱥᱚᱢᱟᱡᱽ ᱰᱩᱵᱩᱡᱚᱜ ᱦᱚᱨ ᱨᱮ ᱢᱮᱱᱟᱜ ᱟᱠᱟᱫ ᱫᱚ ᱦᱳᱭ ᱥᱮ
ᱮ
ᱟᱫᱚ ᱱᱚᱜᱚᱱᱟ ᱤᱫᱤ ᱠᱟᱛᱮ ᱠᱟᱹᱴᱤᱡ ᱞᱟᱝ ᱜᱟᱯᱟᱞ ᱢᱟᱨᱟᱨᱟᱣ ᱞᱮᱱᱠᱷᱟᱱ ᱵᱟᱭ ᱡᱩᱫ
ᱦᱮᱸ ᱡᱩᱫ ᱠᱚᱜ ᱜᱮᱭᱟ
ᱦᱳᱭ ᱦᱳᱭ ᱟᱫᱚ ᱜᱚᱝᱠᱮ ᱟᱵᱮᱱ ᱴᱷᱮᱱ ᱠᱟᱹᱴᱤᱡ ᱠᱩᱠᱞᱤ ᱞᱤᱧ ᱫᱚᱦᱚᱭᱟ ᱫᱚᱦᱚᱭ ᱮᱭᱟ ᱦᱳᱭ ᱥᱮ
ᱦᱮᱸ ᱞᱟᱹᱭ ᱵᱮᱱ
ᱦᱳᱭ ᱞᱟᱹᱭᱮᱜᱼᱟ ᱞᱤᱧ ᱡᱮ ᱱᱚᱜᱼᱚᱭ ᱥᱳᱥᱟᱞ ᱢᱤᱰᱤᱭᱟ ᱡᱟᱦᱟᱸ ᱫᱚ ᱥᱳᱥᱟᱞ ᱢᱤᱰᱤᱭᱟ ᱟᱵᱮᱱ ᱛᱤᱱᱟᱹᱜ ᱜᱟᱱ ᱦᱮᱸ ᱵᱮᱥ ᱛᱤᱱᱟᱹᱜ ᱜᱟᱱ ᱵᱟᱹᱲᱤᱡ ᱚᱠᱟᱴᱟᱜ ᱵᱤᱱ ᱢᱚᱱᱮᱭᱟ ᱵᱮᱥ ᱵᱟᱹᱲᱤᱡ ᱚᱠᱟᱴᱟᱜ ᱵᱤᱱ ᱢᱚᱱᱮᱭᱟ
ᱵᱮᱥ ᱫᱤᱠ ᱛᱮᱦᱚᱸ ᱢᱮᱱᱟᱜᱼᱟ ᱟᱨ ᱵᱟᱹᱲᱤᱡ ᱦᱚᱸ ᱢᱮᱱᱟᱜᱼᱟ᱾
ᱦᱳᱭ ᱦᱳᱭ ᱚᱱᱟ ᱜᱮᱞᱤᱧ ᱞᱟᱹᱭᱮᱫᱼᱟ ᱠᱟᱹᱴᱤᱡ ᱠᱷᱟᱴᱚ ᱢᱟᱪᱷᱟᱛᱮ ᱠᱟᱹᱴᱤᱡ ᱞᱟᱹᱭ ᱥᱚᱫᱚᱨ ᱟᱹᱞᱤᱧ ᱵᱮᱱ ᱥᱮ
ᱵᱟᱹᱲᱤᱡᱟᱜ ᱵᱟᱹᱲᱤᱡᱟᱜ ᱜᱮ ᱞᱟᱦᱟ ᱛᱟᱦᱞᱮ ᱞᱤᱧ ᱞᱟᱹᱭᱫᱟ᱾ ᱵᱟᱹᱲᱤᱡ ᱫᱚ ᱦᱩᱭᱩᱜ ᱠᱟᱱᱟ ᱱᱚᱜᱼᱚᱭ ᱡᱮᱢᱚᱱ ᱩ ᱠᱟᱹᱴᱤᱡ ᱜᱤᱫᱽᱨᱟᱹ
ᱦᱳᱭ
ᱦᱮ ᱠᱟᱹᱴᱤᱡ ᱠᱷᱚᱱ ᱜᱮ ᱡᱩᱫᱤ ᱢᱳᱵᱟᱭᱤᱞ ᱠᱚᱵᱚᱱ ᱮᱢᱟᱠᱚ ᱠᱟᱱᱟ ᱛᱚ
ᱦᱳᱭ ᱦᱳᱭ
ᱟᱫᱚ ᱩᱱᱠᱩ ᱫᱚ ᱢᱳᱵᱟᱭᱤᱞ ᱪᱷᱟᱲᱟ ᱵᱟᱠᱚ ᱛᱟᱦᱮᱱ ᱠᱟᱱᱟ ᱢᱟᱱᱮ ᱠᱟᱹᱴᱤᱡ ᱨᱮ ᱮᱢᱟ ᱠᱚ ᱠᱷᱟᱱ ᱟᱫᱚ ᱱᱮᱛᱟᱨ ᱫᱚ ᱵᱟᱠᱚ ᱛᱟᱦᱮᱱ ᱞᱟᱹᱜᱤᱫᱚᱜ ᱠᱟᱱᱟ ᱢᱳᱵᱟᱭᱤᱞ ᱪᱷᱟᱲᱟ
ᱦᱳᱭ ᱵᱟᱝᱠᱚ ᱛᱟᱦᱮᱱ ᱞᱟᱹᱜᱤᱫᱚᱜ ᱠᱟᱱᱟ᱾
ᱟᱫᱚ ᱚᱱᱟᱜᱮ ᱢᱟᱱᱮ ᱯᱟᱲᱦᱟᱜ ᱠᱚᱦᱚᱸ ᱵᱟᱝ ᱠᱚ ᱞᱟᱹᱜᱤᱫᱚᱜ ᱠᱟᱱᱟ᱾ ᱟᱫᱚ ᱢᱳᱵᱟᱭᱤᱞ ᱜᱮᱠᱚ ᱧᱮᱞ ᱞᱟᱹᱜᱤᱫᱚᱜ ᱠᱟᱱᱟ᱾
ᱦᱳᱭ ᱦᱳᱭ
ᱟᱫᱚ ᱵᱟᱹᱲᱤᱡ ᱫᱤᱠ ᱫᱚ ᱚᱱᱟᱜ ᱜᱮ ᱢᱮᱱᱟᱜᱼᱟ᱾ ᱢᱟᱱᱮ ᱱᱤᱛᱚᱜ ᱟᱯᱟᱛᱚᱛᱚ ᱦᱟᱜ ᱟᱨ ᱵᱷᱟᱞᱮ ᱫᱤᱠ ᱫᱚ ᱦᱩᱭᱩᱜ ᱠᱟᱱᱟ ᱡᱮᱢᱚᱱ ᱠᱟᱹᱢᱤ ᱠᱚ ᱥᱩᱵᱤᱫᱷᱟ ᱟᱠᱟᱱ ᱛᱟᱵᱚᱱᱟ ᱠᱟᱹᱴᱤᱡ ᱦᱮᱞᱳ
ᱦᱳᱭ ᱥᱩᱵᱤᱫᱷᱟ ᱟᱠᱟᱱᱟ
ᱡᱮᱢᱚᱱ ᱦᱟᱸᱰᱮ ᱱᱟᱰᱮ ᱡᱳᱜᱟᱡᱳᱜᱽ ᱠᱚ ᱞᱟᱦᱟ ᱫᱚ ᱞᱟᱦᱟ ᱫᱚ ᱢᱳᱵᱟᱭᱤᱞ ᱠᱚᱫᱚ ᱵᱟᱝ ᱛᱟᱦᱮᱸ ᱠᱟᱱᱟ ᱛᱚ ᱟᱫᱚ ᱪᱤᱴᱷᱤ ᱥᱟᱠᱟᱢ ᱛᱮ ᱜᱮ ᱨᱚᱯᱚᱲᱚᱜ ᱠᱟᱱ ᱛᱟᱦᱮᱸᱫ ᱦᱩᱭᱩᱜ ᱠᱟᱱ ᱛᱟᱦᱮᱸᱫ
ᱦᱳᱭ ᱦᱳᱭ
ᱪᱤᱴᱷᱤ ᱥᱟᱠᱟᱢ ᱫᱚ ᱢᱟᱱᱮ ᱫᱮᱨᱤᱜ ᱠᱟᱱ ᱛᱟᱦᱮᱸᱜ ᱛᱚ ᱦᱳᱭ ᱱᱚᱸᱰᱮᱢ ᱚᱞᱟ ᱛᱟ ᱦᱟᱸᱰᱮ ᱪᱟᱞᱟᱜᱼᱟ᱾ ᱦᱟᱱᱤ ᱯᱟᱲᱦᱟᱣ ᱛᱚᱵᱮ ᱟᱹᱱᱤᱡ ᱵᱩᱡᱟᱹ ᱡᱮ ᱱᱚᱸᱰᱮ ᱱᱟᱜ ᱡᱟᱦᱟᱱᱟᱜ ᱢᱟᱱᱮ ᱠᱷᱚᱵᱚᱨ ᱠᱚ᱾
ᱦᱳᱭ ᱦᱳᱭ᱾
ᱟ ᱱᱮᱛᱟᱨ ᱫᱚ ᱱᱚᱜᱭ ᱡᱮᱢᱚᱱ ᱥᱩᱵᱤᱫᱷᱟ ᱠᱟᱱ ᱛᱟᱵᱚᱱᱟ᱾ ᱱᱚᱸᱰᱮ ᱡᱟᱦᱟᱱᱟᱜ ᱦᱩᱭᱱᱟ ᱟᱫᱚ ᱱᱠᱩ ᱢᱤᱫᱴᱮᱱ ᱠᱚᱞ ᱞᱮᱠᱷᱟᱱ ᱜᱮ ᱟᱫᱚ ᱦᱟᱹᱱᱤᱭ ᱵᱩᱡ ᱫᱟᱲᱮᱭᱟᱜᱼᱟ ᱡᱮ ᱱᱚᱸᱰᱮ ᱪᱤᱠᱟᱹᱣ ᱠᱟᱱᱟ ᱱᱚᱸᱰᱮ ᱡᱟᱦᱟᱸ ᱚᱥᱩᱵᱤᱫᱟ ᱚᱱᱟ ᱥᱮ ᱵᱷᱟᱜᱤᱣ ᱠᱟᱱᱟ᱾
ᱦᱳᱭ ᱦᱳᱭ᱾
ᱛᱚ ᱜᱚᱢᱠᱮ ᱚᱱᱟ ᱱᱤᱭᱮ ᱟᱵᱮᱱ ᱠᱟᱹᱴᱤᱡ ᱨᱚᱲᱟᱜ ᱵᱮᱱ᱾
ᱦᱳᱭ ᱦᱳᱭ ᱟᱹᱵᱤᱱ ᱡᱟᱦᱟᱸ ᱵᱤᱱ ᱞᱟᱹᱭ ᱠᱮᱼᱟ ᱱᱚᱝᱠᱟ ᱜᱮ ᱥᱳᱥᱟᱞ ᱢᱤᱰᱤᱭᱟ ᱫᱚ ᱱᱤᱛᱚᱜ ᱫᱚ ᱦᱮᱸ ᱢᱟᱱᱮ ᱵᱟᱹᱲᱤᱡ ᱥᱮᱱ ᱦᱚᱸ ᱢᱮᱱᱟᱜ ᱟᱠᱟᱫᱟ ᱟᱨ ᱵᱷᱟᱜᱤ ᱢᱮᱱᱟᱜ ᱟᱠᱟᱫᱟ ᱵᱟᱱᱟᱨ ᱥᱮᱱ ᱜᱮ ᱢᱮᱱᱟᱜ ᱟᱠᱟᱫᱟ᱾ ᱟᱫᱚ ᱵᱷᱟᱜᱤ ᱫᱚ ᱱᱚᱝ ᱱᱚᱝᱠᱟ ᱵᱷᱟᱜᱤ ᱠᱟᱱᱟ ᱱᱤᱛᱚᱜ ᱫᱚ ᱥᱳᱥᱟᱞ ᱢᱤᱰᱤᱭᱟ ᱡᱟᱦᱟᱱᱟᱜ ᱠᱷᱚᱵᱚᱨ ᱜᱮ ᱱᱚᱜᱼᱚᱭ ᱵᱤᱱ ᱞᱟᱹᱭ ᱠᱮᱫ ᱛᱚ ᱟᱹᱰᱤ ᱞᱚᱜᱚᱱ ᱛᱮ ᱵᱤᱱ ᱧᱟᱢᱟ ᱥᱮᱵᱮᱱ ᱮᱢ ᱫᱟᱲᱮᱭᱟᱜᱼᱟ᱾ ᱦᱮᱸ ᱵᱟᱝ?
ᱦᱮᱸ ᱦᱮᱸ᱾
ᱱᱚᱣᱟ ᱫᱚ ᱞᱟᱦᱟᱛᱮ ᱢᱟ ᱚᱱᱠᱟ ᱪᱤᱴᱷᱤ ᱥᱟᱠᱟᱢ ᱜᱮ ᱛᱟᱦᱮᱸ ᱠᱟᱱ ᱟᱨ ᱱᱤᱛ- ᱱᱚᱝᱠᱟ ᱟᱨ ᱞᱟᱦᱟ ᱛᱮᱫᱚ ᱦᱟᱸᱜ ᱟᱹᱵᱤᱱ ᱫᱚ ᱡᱟᱦᱱᱟᱜ ᱡᱤᱱᱤᱥ ᱜᱷᱚᱴᱚᱱᱟ ᱜᱷᱚᱴᱟᱜ ᱯᱚᱨ ᱜᱮ ᱦᱟᱸᱜ ᱪᱤᱴᱷᱤ ᱠᱚᱫᱚ ᱵᱤᱱ ᱚᱞᱟ ᱦᱮᱸ ᱥᱮ ᱵᱟᱝ?
ᱦᱮᱸ ᱦᱮᱸ᱾
ᱟᱫᱚ ᱛᱟᱦᱚᱞᱮ ᱚᱱᱟ ᱫᱚ ᱡᱩᱫᱤ ᱟᱹᱵᱤᱱ ᱚᱱᱟ ᱡᱩᱫᱤ ᱵᱟᱨ ᱫᱤᱱ ᱯᱚᱨ ᱜᱮᱥᱮ ᱥᱮᱴᱮᱨᱟᱭᱟ ᱛᱟᱦᱚᱞᱮ ᱩᱱᱤ ᱫᱚ ᱩᱱᱟᱹᱜ ᱛᱮᱫᱚ ᱟᱹᱰᱤ ᱵᱤᱞᱚᱢ ᱜᱚᱫᱚᱜᱼᱟ᱾ ᱥᱮ ᱠᱷᱚᱵᱚᱨ ᱧᱟᱢ ᱛᱮ᱾
ᱵᱤᱞᱚᱢᱚᱜ ᱜᱮᱭᱟ᱾ ᱟᱫᱚ ᱞᱟᱦᱟ ᱛᱮᱱᱟᱜ ᱫᱚ ᱚᱱᱠᱟ ᱫᱚ ᱥᱩᱵᱤᱫᱷᱟ ᱛᱚ ᱵᱟᱝ ᱛᱟᱦᱮᱸ ᱠᱟᱱᱟ᱾
ᱦᱳᱭ ᱦᱳᱭ᱾ ᱟᱫᱚ ᱟᱜᱟᱢ ᱰᱟᱦᱟᱨ ᱦᱚᱸ ᱧᱮᱞ ᱠᱟᱛᱮᱜ ᱫᱚ ᱵᱟᱵᱤᱱ ᱚᱞ ᱠᱟᱜᱼᱟ ᱥᱮ ᱪᱤᱴᱷᱤ ᱠᱚᱦᱚᱸ᱾
ᱦᱮᱸ ᱦᱮᱸ᱾ ᱦᱮᱸ ᱟᱫᱚ ᱟᱜᱟᱢ ᱰᱟᱦᱟᱨ ᱫᱚ ᱚᱠᱚᱭ ᱦᱚᱸ ᱵᱟᱠᱚ ᱵᱩᱡᱽ ᱫᱟᱲᱮᱭᱟᱜᱼᱟ ᱡᱮ ᱱᱚᱝᱠᱟ ᱦᱩᱭ ᱫᱟᱲᱮᱭᱟᱜᱼᱟ᱾ ᱡᱮ ᱱᱚᱣᱟ ᱨᱮᱱᱟᱜ ᱱᱚᱣᱟ ᱚᱜᱷᱚᱴᱚᱱ ᱥᱮ ᱱᱚᱣᱟ ᱜᱷᱚᱴᱚᱱ ᱜᱷᱚᱴᱟᱣ ᱫᱟᱲᱮᱭᱟᱜᱼᱟ᱾
ᱦᱳᱭ ᱦᱳᱭ ᱦᱳᱭ ᱱᱚᱝᱠᱟ ᱜᱮ ᱟᱹᱰᱤ ᱟᱨ ᱟᱵᱚ ᱦᱚᱸ ᱱᱚᱣᱟ ᱥᱳᱥᱟᱞ ᱢᱤᱰᱤᱭᱟ ᱫᱟᱨᱟᱭᱛᱮ ᱤᱱᱥᱴᱟ ᱛᱮ ᱥᱮ ᱱᱚᱣᱟ ᱯᱷᱮᱥᱵᱩᱠ ᱠᱚᱛᱮ
ᱟᱹᱰᱤ ᱥᱟᱺᱜᱤᱧ ᱫᱤᱥᱚᱢ ᱠᱚᱨᱮᱱᱟᱜ ᱮᱴᱟᱜ ᱮᱴᱟᱜ ᱫᱤᱥᱚᱢ ᱠᱚᱨᱮᱱᱟᱜ ᱡᱟᱦᱟᱸ ᱫᱤᱥᱚᱢ ᱯᱟᱨᱚᱢ ᱫᱤᱥᱚᱢ ᱠᱚᱨᱮᱱᱟᱜ, ᱟᱵᱚᱦᱟᱣᱟ ᱠᱚ ᱥᱮ ᱚᱱᱟ ᱫᱤᱥᱚᱢ ᱨᱮᱱ ᱪᱮᱫ ᱠᱚᱠᱚ ᱪᱤᱠᱟᱹᱭᱟ ᱪᱮᱫ ᱠᱚᱠᱚ ᱡᱚᱢᱟ ᱱᱚᱣᱟ ᱠᱚ ᱦᱚᱸᱵᱚᱱ ᱵᱩᱡᱽ ᱵᱟᱲᱟᱭᱮᱫᱼᱟ ᱥᱮ᱾ ᱚᱠᱟᱨᱮ ᱪᱮᱫ ᱠᱷᱚᱵᱚᱨ ᱠᱚ ᱚᱱᱟ ᱠᱚᱦᱚᱸ ᱵᱚᱱ ᱧᱟᱢᱮᱫᱼᱟ᱾ ᱥᱮ ᱪᱮᱫ ᱞᱮᱠᱟ?
ᱦᱳᱭ ᱦᱳᱭ᱾
ᱱᱚᱣᱟ ᱫᱷᱟᱨᱮ ᱛᱮᱵᱤᱱ ᱠᱚᱭᱚᱜ ᱞᱮᱠᱷᱟᱱ ᱥᱳᱥᱟᱞ ᱢᱤᱰᱤᱭᱟ ᱫᱚ ᱟᱹᱰᱤ ᱜᱮ ᱱᱟᱯᱟᱭᱟ᱾
ᱦᱳᱭ ᱱᱟᱯᱟᱭ ᱜᱮᱭᱟ᱾
ᱦᱳᱭ ᱟᱨ ᱢᱤᱫ ᱫᱷᱟᱨᱮ ᱛᱮᱵᱮᱱ ᱠᱚᱭᱚᱜ ᱞᱮᱠᱷᱟᱱ ᱥᱳᱥᱟᱞ ᱢᱤᱰᱤᱭᱟ ᱟᱹᱰᱤ ᱜᱮ ᱵᱟᱹᱲᱤᱡ ᱜᱮᱭᱟ᱾
ᱦᱳᱭ ᱚᱱᱟ ᱵᱟᱹᱲᱤᱡ ᱟᱜ ᱠᱟᱹᱴᱤᱡ ᱮᱢ ᱞᱟᱹᱭ ᱞᱮᱠᱷᱟᱱ
ᱦᱳᱭ ᱟᱫᱚᱞᱤᱧ ᱞᱟᱹᱭᱮᱫᱼᱟ᱾ ᱞᱟᱹᱭᱮᱫ ᱟᱞᱤᱧ ᱱᱚᱜᱼᱚᱭ ᱡᱮ ᱟᱵᱚ ᱠᱟᱹᱴᱤᱡ ᱜᱤᱫᱽᱟᱹᱨᱟᱹ ᱠᱚᱵᱚᱱ ᱦᱮᱣᱟᱭᱮᱫ ᱠᱚᱣᱟ ᱮᱜ ᱱᱚᱣᱟ ᱯᱷᱳᱱ ᱨᱮ ᱦᱳᱭᱥᱮ ᱟᱫᱚ ᱱᱮᱛᱟᱨ ᱨᱮᱱ ᱠᱟᱹᱴᱤᱡ ᱜᱤᱫᱽᱟᱹᱨ ᱦᱚᱸ ᱵᱳᱰᱳ ᱠᱚ ᱪᱟᱞᱟᱜ ᱠᱟᱱᱟ ᱜᱚᱝᱠᱮ᱾ ᱦᱮᱸ ᱟᱹᱵᱤᱱ ᱡᱩᱫᱤ ᱯᱷᱳᱱ ᱵᱟᱵᱤᱱ ᱮᱢᱟᱭᱟ ᱩᱱᱤ ᱢᱟᱛᱚ ᱦᱟᱸᱜ ᱮᱫᱚᱢᱮ ᱜᱮᱭ ᱨᱟᱜ ᱾ ᱛᱩ ᱯᱳᱱ ᱵᱟᱵᱤᱱ ᱮᱢᱟᱭᱠᱟᱱ᱾
ᱦᱮᱸ ᱚᱱᱠᱟ ᱠᱟᱱ ᱜᱮᱭᱟ ᱛᱚ᱾ ᱜᱚᱝᱠᱮ ᱪᱤᱠᱟᱹᱭᱟ ᱵᱮᱱ᱾ ᱟᱫᱚ ᱚᱱᱟ ᱮᱢ ᱦᱮᱣᱟ ᱦᱩᱭ ᱠᱟᱱᱟ ᱛᱚ᱾
ᱦᱳᱭ ᱦᱳᱭ
ᱵᱟᱝ ᱟᱫᱚ ᱵᱟᱝ ᱮᱢ ᱵᱟᱝ ᱮᱢ ᱦᱮᱣᱟ ᱞᱮᱠᱷᱟᱱ ᱡᱟᱹᱱᱤᱡ ᱴᱷᱤᱠ ᱜᱮᱠᱚ ᱛᱟᱦᱮᱸ ᱠᱚᱜ ᱛᱟᱦᱮᱸ ᱫᱚ᱾ ᱟᱫᱚ ᱵᱮᱱ ᱮᱢᱦᱟ ᱦᱩᱭ ᱠᱟᱱᱟ ᱥᱮ ᱟᱫᱚᱵᱮᱱ ᱪᱤᱠᱟᱹ ᱫᱟᱲᱮᱭᱟᱜᱼᱟ ᱱᱤᱛᱳᱜ ᱫᱚ᱾
ᱦᱳᱭ ᱦᱳᱭ ᱟᱹᱞᱤᱧ ᱫᱚ ᱱᱚᱣᱟ ᱫᱚ ᱢᱤᱫᱴᱮᱱ ᱜᱮ ᱩᱯᱟᱹᱭ ᱥᱮ ᱢᱤᱫᱴᱮᱱ ᱜᱮ ᱞᱤᱧ ᱧᱟᱢᱮᱫᱼᱟ᱾ ᱢᱤᱫᱴᱮᱱ ᱟᱭᱳ ᱦᱚᱲ ᱡᱚᱠᱷᱚᱱ ᱜᱤᱫᱟᱹᱨ ᱮᱸᱜᱟᱛ ᱮᱱᱟ, ᱡᱚᱠᱷᱚᱱ ᱜᱮ ᱜᱤᱫᱟᱹᱨ ᱱᱚᱝᱠᱟ ᱢᱤᱫ ᱥᱮᱨᱢᱟ ᱥᱮ ᱰᱮᱲ ᱥᱮᱨᱢᱟ ᱜᱟᱱᱮ ᱞᱮᱵᱮᱫᱮᱜᱼᱟ ᱩᱱ ᱚᱠᱛᱚ ᱠᱷᱚᱱ ᱫᱚ ᱩᱱᱤ ᱟᱭᱳ ᱦᱚᱲ ᱥᱮ ᱩᱱᱤ ᱜᱤᱫᱟᱹᱨ ᱮᱸᱜᱟᱛ ᱦᱚᱲ ᱫᱚ, ᱚᱱᱟ ᱢᱳᱵᱟᱭᱤᱞ ᱜᱮ ᱵᱟᱝ ᱵᱮᱵᱚᱦᱟᱨ ᱦᱚᱪᱚᱣᱟᱭ ᱦᱩᱭᱩᱜᱼᱟ ᱚᱱᱟᱜᱮ ᱟᱹᱞᱤᱧ ᱞᱤᱧ ᱢᱚᱱᱮᱭᱟ ᱠᱷᱟᱡ
ᱡᱚᱛᱷᱟᱛ ᱠᱟᱛᱷᱟᱵᱮᱱ ᱨᱚᱲ ᱟᱠᱟᱫᱟ᱾ ᱱᱚᱝᱠᱟ ᱞᱮᱠᱟ ᱠᱷᱟᱱ ᱫᱚ ᱱᱟᱴᱚᱠ ᱫᱟᱲᱮᱭᱟᱜᱼᱟ ᱡᱮᱢᱚᱱ ᱱᱚᱣᱟ ᱠᱟᱹᱴᱤᱡ ᱜᱤᱫᱽᱟᱹᱨ ᱢᱳᱵᱟᱭᱤᱞ ᱮᱢ ᱠᱚ ᱦᱩᱭᱱᱟᱠᱚ᱾ ᱠᱚ ᱟᱴᱚᱠ ᱫᱟᱲᱮᱭᱟᱜᱼᱟ᱾
ᱦᱳᱭ ᱦᱳᱭ ᱦᱳᱭ ᱟᱫᱚ ᱚᱱᱠᱟ ᱞᱮᱠᱟᱛᱮ ᱟᱹᱞᱤᱧ ᱢᱟ ᱚᱱᱠᱟᱞᱤᱧ ᱞᱟᱹᱭᱟ ᱟᱫᱚ ᱱᱚᱣᱟ ᱫᱚ, ᱢᱟᱱᱮ ᱟᱹᱞᱤᱧ ᱫᱚᱞᱤᱧ ᱢᱚᱱᱮᱭᱟ ᱟᱹᱰᱤ ᱱᱟᱯᱟᱭ ᱠᱚᱜ ᱜᱮᱭᱟ, ᱦᱳᱭ ᱵᱟᱝ ᱛᱟᱦᱚᱞᱮ ᱜᱤᱫᱟᱹᱨ ᱢᱟ ᱟᱭᱳ ᱦᱚᱲ ᱴᱷᱮᱱ ᱜᱮ ᱡᱚᱛᱚᱠᱷᱚᱱ ᱢᱟᱱᱮ ᱱᱚᱣᱟ ᱪᱚᱵᱤᱥ ᱜᱷᱚᱱᱴᱟ ᱨᱮ ᱢᱮᱱ ᱜᱟᱱᱚᱜᱼᱟ
ᱱᱚᱝᱠᱟ ᱥᱳᱞᱳ ᱜᱷᱚᱱᱴᱟ ᱞᱮᱠᱟᱜᱮ ᱟᱭᱳ ᱟᱡ ᱟᱭᱳ ᱠᱚᱞᱮ ᱨᱮᱜᱮ ᱛᱟᱦᱮᱱ ᱠᱟᱱᱟ, ᱥᱮ ᱪᱮᱫᱞᱮᱠᱟ
ᱦᱳᱭ ᱡᱚᱛᱷᱟᱛ ᱠᱟᱛᱷᱟ ᱵᱮᱢ ᱨᱚᱲ ᱟᱠᱟᱫᱟ᱾
ᱦᱳᱭ ᱦᱳᱭ
ᱟᱫᱚ ᱟᱨ ᱱᱤᱛᱚᱜ ᱡᱟᱦᱟᱸ ᱛᱤᱱᱟᱹᱜ ᱠᱩ ᱢᱟᱹᱭ ᱵᱟᱹᱵᱩ ᱛᱟᱠᱚ ᱡᱟᱦᱟᱸ ᱫᱚ ᱡᱩᱣᱟᱹᱱ ᱠᱟᱱ ᱠᱚ ᱥᱮ ᱱᱚᱝᱠᱟ ᱢᱳᱵᱟᱭᱤᱞ ᱢᱟᱱᱮ ᱥᱳᱥᱟᱞ ᱢᱤᱰᱤᱭᱟ ᱠᱚ ᱵᱮᱣᱦᱟᱨᱮᱫᱼᱟ ᱠᱷᱟᱡ
ᱦᱳᱭ
ᱟᱫᱚ ᱱᱩᱠᱩ ᱢᱟ ᱜᱚᱢᱠᱮ ᱡᱟᱦᱟᱸ ᱠᱟᱹᱢᱤ ᱠᱟᱱᱟ ᱚᱱᱟ ᱢᱟ ᱵᱟᱝᱠᱚ ᱠᱟᱹᱢᱤ ᱭᱮᱫ ᱚᱱᱟ ᱠᱷᱚᱱ ᱵᱟᱹᱲᱛᱤ ᱠᱩ ᱠᱟᱹᱢᱤᱭᱟ ᱢᱟᱱᱮ᱾
ᱢᱟᱹᱭ ᱦᱚᱸ ᱵᱟᱹᱵᱩ ᱦᱚᱸ ᱱᱤᱛᱚᱜ ᱢᱟ ᱵᱷᱟᱭᱨᱟᱞ ᱡᱩᱜᱽ ᱥᱮᱴᱮᱨ ᱟᱠᱟᱱ, ᱚᱠᱟ ᱞᱮᱠᱟ ᱠᱟᱛᱮᱜ ᱵᱷᱟᱭᱨᱟᱞᱚᱜ-ᱟ᱾ ᱢᱟᱱᱮ ᱢᱟᱱᱮ ᱵᱟᱹᱲᱤᱡ ᱰᱟᱦᱟᱨ ᱜᱮᱠᱚ ᱵᱮᱥᱤ ᱠᱚ ᱯᱟᱸᱡᱟᱭᱮᱜ-ᱟ᱾ ᱡᱮ ᱢᱤᱫᱴᱮᱡ ᱵᱮᱥ ᱠᱟᱢᱤ ᱠᱟᱹᱛᱤᱧ ᱵᱷᱟᱭᱨᱟᱞᱚᱜ-ᱟ ᱱᱚᱝᱠᱟ ᱫᱚ ᱵᱟᱝ ᱠᱷᱟᱞᱤ ᱵᱟᱹᱲᱤᱡ ᱢᱟᱱᱮ ᱟᱵᱤᱱ ᱜᱷᱟᱨᱚᱸᱡᱽ ᱛᱟᱞᱟ ᱨᱮᱫᱚ᱾ ᱱᱚᱶᱟ ᱯᱷᱮᱥᱵᱩᱠ ᱤᱱᱥᱴᱟ ᱫᱚ ᱵᱟᱵᱤᱱ ᱧᱮᱞ ᱫᱟᱲᱮᱭᱟᱜ-ᱟ ᱥᱟᱦᱚᱸᱥ ᱠᱟᱛᱮᱜ ᱫᱚ᱾
ᱦᱮᱸ ᱦᱮᱸ᱾ ᱮᱠᱫᱚᱢ ᱡᱚᱛᱷᱟᱛ ᱠᱟᱛᱷᱟ ᱵᱮᱱ ᱨᱚᱲ ᱟᱠᱟᱫᱟ, ᱦᱮᱸ ᱱᱤᱛᱚᱜ ᱫᱚ ᱯᱷᱮᱥᱵᱩᱠ ᱤᱱᱥᱴᱟ ᱫᱚ ᱱᱤᱛᱩᱜ ᱵᱟᱲᱤᱡ ᱪᱟᱵᱟᱣ ᱠᱟᱱ ᱜᱮᱭᱟ᱾
ᱦᱚᱭ᱾
ᱢᱟᱱᱮ ᱵᱟᱲᱤᱡ ᱪᱟᱵᱟ ᱟᱠᱟᱱᱟ ᱵᱟᱲᱤᱡ ᱠᱟᱫᱟ ᱵᱚᱱ ᱟᱵᱚ ᱜᱮ‌ ᱢᱟᱱᱮ ᱵᱟᱲᱤᱡ ᱟᱠᱟᱫᱟ ᱠᱚ, ᱦᱮᱸ᱾
ᱟᱫᱚ ᱜᱚᱝᱠᱮ ᱢᱟᱱᱶᱟ ᱜᱮᱛᱚ ᱡᱚᱛᱚ ᱠᱤᱪᱷᱩ ᱵᱚᱱ ᱠᱚᱨᱟᱣᱮᱜ-ᱟ, ᱢᱟᱱᱶᱟ ᱜᱮᱵᱚᱱ ᱵᱟᱹᱲᱤᱡ-ᱟ, ᱢᱟᱱᱶᱟ ᱜᱮᱵᱚᱱ ᱵᱮᱥ-ᱟ, ᱦᱮᱸ ᱵᱟᱝ᱾
ᱦᱮᱸ᱾
ᱟᱨ ᱵᱟᱠᱷᱟᱱ ᱥᱳᱥᱟᱞ ᱢᱤᱰᱤᱭᱟ ᱢᱟ ᱟᱹᱰᱤ ᱢᱚᱸᱡᱽ ᱡᱤᱱᱤᱥ ᱠᱟᱱ ᱜᱮ᱾
ᱮᱠᱫᱚᱢ ᱡᱚᱛᱷᱟᱛ ᱠᱟᱛᱷᱟ ᱵᱮᱱ ᱨᱚᱲ ᱟᱠᱟᱫᱟ᱾
ᱦᱚᱭ ᱦᱚᱭ᱾ ᱟᱨ ᱱᱚᱜ-ᱚᱭ ᱡᱮ ᱱᱤᱛᱚᱜ ᱜᱚᱝᱠᱮ ᱯᱨᱳᱜᱽᱨᱟᱢ ᱟᱹᱰᱤ ᱟᱭᱢᱟ ᱦᱩᱭᱩᱜ ᱠᱟᱱ᱾ ᱟᱫᱚ ᱱᱚᱜ-ᱚ ᱱᱚᱣᱟ ᱤᱫᱤ ᱠᱟ ᱠᱟᱛᱮᱜ ᱪᱮᱜ ᱠᱟ ᱵᱤᱱ ᱞᱟᱹᱭᱟ ᱟᱹᱵᱤᱱ ᱢᱟᱱᱮ ᱯᱨᱳᱜᱽᱨᱟᱢ ᱜᱮ ᱵᱚᱱᱫ ᱞᱟᱜᱟᱜ-ᱟ ᱥᱮ ᱱᱩᱠᱩ ᱡᱩᱣᱟᱹᱱ ᱠᱚᱜᱮ ᱟᱴᱚᱠ ᱠᱚ ᱦᱩᱭᱩᱜ-ᱟ ᱡᱟᱦᱟᱸᱭ ᱟᱨ ᱠᱤ ᱱᱚᱝᱠᱟ ᱮᱸ ᱚᱠᱚᱭ ᱫᱚ ᱥᱟᱵ ᱠᱟᱜ ᱵᱱ ᱩᱲᱫᱩᱝ ᱟᱛᱮᱜ ᱮᱱᱮᱡ ᱠᱟᱱᱟᱭ, ᱞᱟᱡᱟᱣ ᱵᱟᱹᱱᱩᱜ ᱟᱠᱟᱫ ᱛᱟᱭ ᱚᱠᱚᱭ ᱫᱚ ᱞᱚᱥᱚᱫ ᱠᱟᱛᱮᱜ ᱮᱱᱮᱡ ᱠᱟᱱ ᱟᱨ ᱱᱚᱝᱠᱟ ᱜᱮ ᱢᱟᱹᱭ ᱛᱟᱠᱚ ᱦᱚᱸᱠᱚ ᱧᱮᱞᱚᱜ ᱠᱟᱱᱟ ᱵᱟᱹᱵᱩ ᱛᱟᱠᱚ ᱦᱚᱸᱠᱚ ᱧᱮᱞᱚᱜ ᱠᱟᱱᱟ ᱪᱮᱜ ᱵᱤᱱ ᱞᱟᱹᱭᱟ?
ᱡᱚᱛᱷᱟᱛ ᱠᱟᱛᱷᱟ ᱵᱮᱱ ᱨᱚᱲ ᱟᱠᱟᱫᱟ ᱟᱫᱚ ᱱᱚᱣᱟ ᱫᱚ ᱟᱹᱞᱤᱧ ᱫᱚ ᱪᱮᱜ ᱞᱤᱧ ᱢᱚᱱᱮᱭ ᱫᱟ? ᱢᱮᱱ ᱫᱟᱨᱤᱧᱼᱼ ᱯᱨᱳᱜᱽᱨᱟᱢ ᱦᱮᱸ ᱵᱚᱱᱫᱚ ᱞᱮᱠᱷᱟᱱ ᱜᱮ ᱜᱟᱱ ᱠᱚᱜ-ᱟ᱾
ᱦᱚᱭ᱾
ᱮᱸᱰᱮᱠᱷᱟᱱ ᱱᱚᱣᱟ ᱠᱚ ᱵᱟᱝ ᱦᱩᱭᱩᱜ-ᱟ ᱡᱮᱢᱚᱱ ᱩᱲᱫᱩᱝ ᱠᱟᱛᱮ ᱠᱚ ᱮᱱᱮᱡ ᱠᱟᱱᱟ ᱚᱠᱚᱭ ᱞᱚᱥᱚᱫ ᱠᱟᱛᱮᱜ᱾
ᱦᱚᱭ᱾
ᱚᱱᱟ ᱠᱚ ᱤᱱᱟᱹ ᱠᱷᱟᱱ ᱵᱟᱝ ᱦᱩᱭ ᱠᱚᱜ-ᱟ ᱚᱠᱚᱭ ᱚᱠᱚᱭ ᱫᱚ ᱠᱟᱴᱤᱡ ᱠᱟᱹᱴᱤᱡ ᱰᱮᱨᱮᱥ ᱠᱚᱠᱚ ᱦᱚᱨᱚᱜ ᱤᱫᱤ ᱭᱮᱫᱟ᱾
ᱦᱚᱭ ᱦᱚᱭ᱾
ᱦᱚᱭ ᱚᱱᱟ ᱠᱚ ᱟᱴᱚᱠ ᱟᱫ ᱚᱱᱟ ᱠᱚ ᱟᱴᱚᱠ ᱠᱚᱜ-ᱟ ᱯᱨᱳᱜᱽᱨᱟᱢ ᱠᱚ ᱵᱚᱱᱫᱚ ᱞᱮᱠᱷᱟᱱ ᱦᱮᱸ᱾
ᱦᱚᱭ ᱦᱚᱭ᱾
ᱟᱵᱮᱱ ᱪᱮᱫ ᱵᱮᱱ ᱞᱟᱹᱭ ᱫᱟ ᱱᱚᱣᱟ ᱤᱫᱤ ᱠᱟᱛᱮᱜ?
ᱦᱚᱭ ᱟᱞᱤᱧ ᱦᱚᱸ ᱱᱚᱝᱠᱟ ᱜᱮᱞᱤᱧ ᱞᱟᱹᱭᱮᱜ-ᱟ ᱟᱫᱚ ᱦᱟᱸᱜ᱾ ᱮᱸ ᱱᱚᱸᱰᱮ ᱦᱚᱸ ᱠᱟᱴᱤᱡ ᱦᱟᱸᱜ ᱠᱟᱹᱴᱤᱡ ᱮᱴᱠᱮᱴᱚᱬᱮ ᱛᱤᱸᱜᱩ ᱜᱚᱫᱚᱜ ᱠᱟᱱᱟ ᱱᱩᱠᱩ ᱟᱵᱚ ᱨᱮᱱ ᱡᱟᱦᱟᱸ ᱛᱤᱱᱟᱹᱜᱥᱼᱼ ᱥᱮᱨᱮᱧ ᱥᱤᱠᱟᱹᱨᱤᱭᱟᱹ ᱠᱚ ᱢᱮᱱᱟᱜ ᱠᱚᱛᱟ ᱵᱚᱱ ᱫᱚ᱾ ᱱᱩᱠᱩ ᱦᱚᱸᱛᱚ ᱜᱚᱝᱠᱮ ᱢᱮᱫᱴᱮᱱ ᱞᱟᱡ ᱡᱟᱞᱟ ᱠᱷᱟᱛᱤᱨ ᱜᱮ ᱟᱡ ᱦᱚᱸ ᱢᱮᱫᱴᱮᱱ ᱮᱥᱴᱮᱡᱽᱼᱼ ᱡᱮ ᱩᱱᱟᱹᱜ ᱦᱚᱲ ᱥᱟᱢᱟᱝ ᱨᱮ ᱥᱮᱨᱮᱧᱮᱜ-ᱟ ᱥᱮᱡ ᱮᱱᱮᱡᱮᱜ-ᱟ ᱦᱮᱸ ᱵᱟᱝ᱾
ᱦᱮᱸ ᱡᱚᱛᱷᱟᱛ ᱠᱟᱛᱷᱟ ᱵᱮᱱ ᱨᱚᱲ ᱠᱟᱫᱟ ᱱᱚᱶᱟ ᱦᱚᱸ ᱞᱟᱡ ᱡᱟᱞᱟ ᱠᱷᱟᱹᱛᱤᱨᱼᱼ ᱛᱮ ᱜᱮ ᱩᱱᱤ ᱦᱚᱸ ᱚᱱᱟ ᱴᱟᱜ ᱠᱟᱢᱤ ᱦᱚᱨᱟᱭ ᱥᱟᱵ ᱟᱠᱟᱫᱟᱭ ᱡᱮ ᱮᱱᱮᱡ ᱞᱮᱠᱷᱟᱱ ᱵᱟᱝᱼᱼ ᱥᱮᱨᱮᱧ ᱞᱮᱠᱷᱟᱱ ᱡᱮ ᱱᱚᱣᱟ ᱞᱟᱡ ᱪᱟᱞᱟᱜ-ᱟ ᱠᱟᱹᱴᱤᱡ᱾
ᱦᱳᱭ ᱦᱳᱭ᱾ ᱟᱫᱚ ᱱᱩᱠᱩᱣᱟᱜ ᱞᱟᱡ ᱨᱮᱦᱚᱸ ᱛᱚ ᱵᱟᱹᱵᱤᱱ ᱫᱚᱱ ᱫᱟᱲᱮᱭᱟᱜ-ᱟ ᱦᱳᱭ ᱵᱟᱝ ᱱᱚᱣᱟ ᱢᱟ ᱮᱼᱼ ᱢᱤᱫ ᱥᱮᱜ ᱠᱟᱛᱮᱜ ᱢᱟ ᱯᱟᱯ ᱜᱮᱜ ᱦᱟᱸᱜ ᱵᱚᱱ ᱠᱟᱹᱢᱤᱭᱟ ᱦᱮᱸ ᱵᱟᱝ᱾
ᱦᱮᱸ᱾
ᱟᱫᱚ ᱟᱭᱢᱟ ᱴᱚᱴᱷᱟ ᱠᱚᱨᱮ ᱜᱮ ᱧᱮᱞ ᱠᱟᱱᱟ ᱜᱚᱝᱠᱮ ᱵᱚᱱᱫᱚ ᱫᱚᱠᱚ ᱵᱚᱱᱫᱚ ᱵᱟᱲᱟ ᱟᱠᱟᱜ ᱠᱚᱣᱟ ᱧᱮᱞᱟ ᱵᱮᱱ ᱚᱱᱟ ᱠᱚ ᱴᱚᱴᱷᱟ ᱠᱚᱨᱮ ᱫᱚ᱾ ᱱᱚᱣᱟ ᱮᱥᱴᱮᱡᱽ ᱯᱨᱳᱜᱽᱨᱟᱢ ᱥᱮ ᱚᱨᱜᱮᱥᱴᱟᱨ ᱡᱟᱦᱟᱸ ᱵᱚᱱ ᱞᱟᱹᱭᱟ ᱱᱚᱣᱟ ᱠᱚᱫᱚ ᱵᱟᱝ ᱪᱟᱹᱞᱟᱜ-ᱟ᱾
ᱦᱮᱸ ᱦᱮᱸ᱾
ᱟᱫᱚ ᱟᱞᱤᱧ ᱫᱩᱞᱤᱧ ᱢᱚᱱᱮᱭᱟ ᱱᱚᱝᱠᱟ ᱡᱮᱼᱼ ᱯᱨᱳᱜᱨᱟᱢ ᱫᱚ ᱦᱩᱭ ᱦᱚᱪᱚᱣᱟᱱ ᱠᱤᱱᱛᱩ ᱡᱟᱦᱟᱸ ᱫᱚ ᱟᱵᱚ ᱯᱟᱦᱤᱞ ᱩᱛᱟᱹᱨ ᱯᱨᱳᱜᱨᱟᱢ ᱠᱚᱨᱮ ᱧᱮᱞᱚᱜ ᱠᱟᱱ ᱛᱟᱦᱮᱸᱫ ᱠᱚᱲᱟ ᱠᱩᱲᱤ ᱫᱚ ᱵᱷᱤᱱᱟᱹ ᱵᱷᱤᱱᱟᱹ ᱠᱚ ᱫᱚᱦᱚᱭᱮᱫ ᱠᱚᱛᱷᱟᱭ ᱡᱮ ᱱᱚᱣᱟ ᱫᱷᱟᱨᱟ ᱠᱚᱲᱟ ᱵᱟᱭ ᱛᱟᱵᱽ ᱫᱟᱲᱮᱭᱟᱜᱼᱟ ᱟᱨ ᱚᱱᱟ ᱫᱷᱟᱨᱮ ᱠᱩᱲᱤ ᱵᱟᱭ ᱛᱟᱵᱽ ᱫᱟᱲᱮᱭᱟᱜᱼᱟ ᱱᱚᱜᱼᱚ ᱱᱟ ᱜᱮ ᱠᱚᱨᱟᱣ ᱞᱮᱠᱷᱟᱱ ᱫᱚ ᱱᱤᱭᱟᱹ ᱚᱠᱛᱚ ᱨᱮᱦᱚᱸ ᱢᱚᱱᱮᱭᱟᱞᱤᱧ ᱱᱚᱶᱟ ᱫᱚ ᱟᱹᱰᱤᱜᱮ ᱠᱚᱢ ᱠᱚᱜᱼᱟ ᱡᱟᱦᱟᱸ ᱛᱤᱱᱟᱹᱜ ᱩᱲᱫᱟᱹᱝ ᱠᱟᱛᱮᱜ ᱥᱮ ᱠᱚᱲᱟ ᱠᱩᱲᱤ ᱠᱚ ᱮᱱᱮᱡ ᱠᱟᱱᱟ ᱟᱰᱤ ᱮᱸᱻ ᱵᱟᱹᱲᱤᱡ ᱪᱤᱛᱟᱹᱨ ᱟᱛᱮᱫ ᱱᱚᱣᱟ ᱠᱚ ᱠᱟᱹᱴᱤᱡ ᱠᱚᱢ ᱠᱚᱜᱼᱟ ᱪᱮᱫ ᱵᱤᱱ ᱞᱟᱹᱭᱟ ᱟᱵᱤᱱ?
ᱮᱠᱫᱚᱢ ᱡᱚᱛᱷᱟᱛ ᱠᱟᱛᱷᱟ ᱵᱮᱱ ᱨᱚᱲ ᱠᱟᱫᱟ ᱚᱱᱟ ᱞᱟᱦᱟ ᱞᱮᱠᱟᱜᱮ ᱛᱟᱦᱞᱮ ᱵᱷᱤᱱᱟᱹ ᱠᱚ ᱦᱩᱭᱩᱜᱼᱟ ᱠᱚᱲᱟ ᱢᱤᱫ ᱫᱷᱟᱨᱮ ᱟᱨ ᱠᱩᱲᱤ ᱢᱤᱫ ᱫᱷᱟᱨᱮ ᱵᱟᱠᱷᱟᱡ ᱱᱚᱣᱟ ᱠᱚᱫᱚ ᱚᱱᱟ ᱠᱚᱫᱚ ᱵᱟᱠᱟᱱᱡ ᱪᱟᱞᱟᱣ ᱤᱫᱤᱜ ᱜᱮᱭᱟ ᱩᱝᱠᱩ ᱵᱟᱝ ᱵᱷᱤᱱᱟᱹ ᱞᱮᱠᱚ ᱠᱷᱟᱱ ᱱᱚᱝᱠᱟ ᱪᱟᱞᱟᱜ ᱜᱮᱭᱟ ᱦᱮᱸ ᱵᱟᱹᱲ
ᱪᱟᱞᱟᱜ ᱜᱤᱭᱟᱹᱦᱳᱭ ᱦᱳᱭ
ᱟᱫᱚ ᱱᱚᱝᱠᱟ ᱞᱮᱠᱟᱛᱮ ᱡᱟᱦᱟᱸᱭ ᱫᱚ ᱯᱨᱳᱜᱨᱟᱢ ᱥᱮ ᱚᱨᱠᱮᱥᱴᱟᱨ ᱵᱚᱱ ᱫᱚᱦᱚᱭᱟ ᱱᱩᱠᱩᱜ ᱜᱮ ᱟᱹᱰᱤ ᱫᱟᱭᱤᱛᱛᱚ ᱦᱟᱛᱟᱣ ᱞᱟᱠ ᱛᱤ ᱠᱟᱱᱟ ᱥᱮ ᱪᱮᱫ ᱵᱤᱱ ᱞᱟᱭᱟ
ᱦᱮᱸ ᱡᱚᱛᱷᱟᱛ ᱠᱟᱛᱷᱟ ᱵᱮᱱ ᱨᱚᱲ ᱠᱟᱫᱟ
ᱦᱳᱭ
ᱟᱫᱚ ᱩᱱᱠᱩᱣᱟᱜ ᱫᱟᱭᱤᱛᱛᱚ ᱩᱱᱠᱩ ᱵᱟᱠᱚ ᱦᱟᱛᱟᱣ ᱞᱮᱠᱷᱟᱱ ᱫᱚ ᱱᱚᱝᱠᱟ ᱦᱩᱭᱩᱜ ᱜᱮᱭᱟ ᱩᱱᱠᱩ ᱡᱩᱫᱤ ᱫᱟᱭᱤᱛᱛᱚ ᱠᱚ ᱦᱟᱛᱟᱣᱟ ᱛᱟᱦᱞᱮ ᱴᱷᱤᱠ ᱫᱟᱲᱮᱭᱟᱜᱼᱟ
ᱴᱷᱤᱠ ᱫᱟᱲᱮᱭᱟᱜᱼᱟ ᱟᱫᱤ ᱟᱨᱠᱤ ᱦᱩᱭᱩᱜ ᱨᱮᱦᱚᱸ ᱢᱟᱱᱮ ᱠᱚᱲᱟ ᱢᱤᱫ ᱯᱟᱦᱟᱴᱟᱭ ᱮᱱᱮᱡᱟ ᱠᱩᱲᱤ ᱢᱤᱫ ᱯᱟᱦᱟᱴᱟᱭ ᱮᱱᱮᱡᱟ ᱟᱨ ᱠᱚᱲᱟ ᱠᱚᱲᱟ ᱡᱩᱫᱤ ᱮᱱᱮᱡᱼᱟ ᱥᱮ ᱠᱩᱲᱤ ᱠᱩᱲᱤᱭ ᱮᱱᱮᱡᱟ ᱱᱚᱝᱠᱟᱱᱟᱜ ᱦᱟᱨᱠᱮᱛ ᱛᱚ ᱵᱟᱝ